ᱦᱮᱞᱳ
ᱦᱮᱸ ᱡᱚᱦᱟᱨ ᱜᱮ᱾
ᱦᱮᱸ ᱜᱚᱢᱠᱮ ᱡᱚᱦᱟᱨ ᱜᱮ᱾
ᱦᱮᱸ ᱟᱸᱡᱚᱢᱚᱜ ᱴᱷᱤᱠ ᱜᱮᱛᱚ?
ᱟᱸᱡᱚᱢᱚᱜ ᱠᱟᱱᱟ? ᱦᱮᱸ ᱡᱚᱢ ᱵᱟᱲᱟ ᱦᱩᱭᱱᱟ?
ᱱᱮᱜ-ᱚᱭ ᱡᱚᱢ ᱵᱟᱲᱟ ᱦᱩᱭᱱᱟ᱾
ᱟᱡᱻ
ᱟᱢᱜᱮᱢ, ᱦᱳᱭ ᱠᱟᱹᱢᱤ ᱥᱮᱫ ᱨᱮ ᱠᱟᱹᱴᱤᱡ ᱡᱤᱨᱟᱹᱣ ᱵᱟᱲᱟ ᱦᱩᱭ ᱟᱠᱟᱱᱟ᱾
ᱦᱮᱸ ᱞᱟᱹᱭ ᱵᱤᱱ ᱪᱮᱫ ᱵᱤᱱ ᱞᱟᱹᱭᱮᱫ ᱛᱟᱦᱮᱫ?
ᱦᱮᱸ ᱡᱚᱢ ᱵᱟᱲᱟ ᱠᱮᱫᱟ ᱯᱮ ᱥᱮ ᱵᱟᱝ?
ᱦᱮᱸ ᱡᱚᱢ ᱵᱟᱲᱟ ᱫᱚ ᱦᱩᱭ ᱠᱟᱱᱟ ᱠᱷᱟᱹᱞᱤ ᱛᱤᱠᱤᱱᱟᱜ ᱜᱮ ᱠᱟᱹᱡ ᱦᱟᱸᱜ ᱵᱟᱝ ᱡᱚᱢ ᱵᱟᱲᱟ ᱦᱩᱭ ᱟᱠᱟᱱᱟ ᱞᱮᱴ ᱧᱚᱜ ᱛᱮ ᱛᱮᱦᱮᱱᱤᱧ ᱡᱚᱢ ᱟᱠᱟᱫ ᱪᱮᱫ ᱫᱚᱥᱴᱟ ᱠᱚ ᱥᱮᱱ ᱫᱚᱥᱴᱟ ᱮᱜᱟᱨᱚᱴᱟ ᱠᱚ ᱥᱮᱱ᱾ ᱛᱚ ᱱᱟ-ᱦᱟᱜ ᱟᱨ ᱨᱮᱸᱜᱮᱡ ᱫᱚ ᱱᱟ-ᱦᱟᱜ ᱚᱱᱠᱟ ᱵᱟᱭ ᱵᱩᱡᱷᱟᱹᱣ ᱠᱟᱱ ᱠᱷᱟᱹᱛᱤᱨ ᱵᱟᱹᱞᱤᱧ ᱡᱚᱢ ᱵᱟᱲᱟ ᱟᱠᱟᱫᱼᱟ ᱱᱤᱛᱚᱜ ᱫᱚ ᱱᱟ-ᱦᱟᱸᱜ᱾
ᱱᱚᱜ-ᱚᱭ ᱛᱤᱠᱤᱱᱟᱜ ᱜᱮ ᱮᱵᱟᱨ ᱥᱮᱛᱟᱜ ᱜᱮ ᱛᱤᱠᱤᱱ ᱵᱮᱲᱟ ᱡᱚᱢ ᱦᱩᱭᱩᱜ ᱠᱟᱱᱟ᱾
ᱟᱪᱪᱷᱟ ᱪᱷᱟ ᱪᱷᱟ ᱚᱱᱠᱟ ᱫᱚ ᱦᱩᱭᱩᱜ ᱜᱮᱭᱟ ᱜᱚᱝᱠᱮ ᱡᱟᱦᱟᱱᱟᱜ ᱠᱟᱹᱢᱤ ᱠᱚ ᱡᱩᱫᱤ ᱛᱟᱦᱮᱱ ᱠᱷᱟᱱ ᱫᱚ ᱱᱟᱜ, ᱛᱚ ᱚᱱᱠᱟ ᱫᱚ ᱞᱮᱴ ᱦᱩᱭ ᱜᱚᱫᱚᱜ ᱜᱮᱭᱟ᱾
ᱦᱮᱸ ᱚᱱᱟ ᱢᱟ ᱠᱟᱱ ᱜᱮ ᱠᱟᱹᱢᱤ ᱵᱷᱮᱫ ᱨᱮ ᱛᱟᱦᱮᱸ ᱛᱚ ᱟᱫᱚ ᱚᱠᱛᱚ ᱜᱮ ᱵᱟᱝ ᱧᱟᱢᱚᱜ ᱠᱟᱱᱟ ᱡᱚᱢ ᱨᱮᱭᱟᱜ ᱦᱚᱸ᱾
ᱦᱮᱸ ᱦᱮᱸ᱾ ᱟᱨ ᱡᱤᱭᱚᱱ ᱰᱟᱦᱟᱨ ᱨᱮᱢᱟ ᱟᱹᱰᱤ ᱞᱮᱠᱟᱱ ᱠᱟᱹᱢᱤ ᱛᱟᱦᱮᱱᱟ ᱠᱟᱹᱢᱤ ᱦᱚᱨᱟ ᱠᱚᱦᱚᱸ ᱛᱟᱦᱮᱱ ᱜᱮᱭᱟ ᱢᱤᱫ ᱫᱷᱟᱣ ᱢᱤᱫ ᱫᱷᱟᱣ ᱫᱚ ᱡᱚᱢᱟᱜ ᱧᱩᱣᱟᱜ ᱠᱚ ᱦᱚᱸ ᱦᱤᱲᱤᱧ ᱦᱩᱭᱩᱜ ᱜᱮᱭᱟ᱾ ᱠᱟᱹᱢᱤ ᱚᱠᱛᱚ ᱨᱮ ᱛᱟᱦᱮᱸ ᱞᱮᱱᱠᱷᱟᱱ ᱫᱚ ᱦᱮᱸ ᱠᱟᱹᱢᱤ ᱨᱮ ᱦᱮᱸ ᱞᱟᱹᱭ ᱵᱤᱱ᱾
ᱠᱟᱹᱢᱤ ᱨᱮᱜᱮ ᱛᱚᱠᱷᱚᱱ ᱫᱚ ᱛᱟᱦᱮᱱ ᱠᱟᱱᱟ ᱟᱨᱠᱤ ᱠᱤ ᱡᱮ ᱢᱟᱱᱮ ᱵᱷᱮᱫ ᱨᱮ ᱡᱮ ᱥᱚᱢᱚᱭ ᱜᱮ ᱵᱟᱝ ᱧᱟᱢᱚᱜ ᱚᱠᱛᱚ ᱵᱟᱝ ᱧᱟᱢᱚᱜᱼᱟ ᱠᱟᱱᱟ ᱡᱮ ᱡᱚᱢ ᱞᱟᱹᱜᱤᱫ ᱛᱮ᱾
ᱦᱮᱸ ᱡᱩᱫᱤ ᱡᱟᱦᱟᱱᱟᱜ ᱡᱤᱱᱤᱥ ᱨᱮ ᱟᱹᱵᱤᱱ ᱪᱷᱩᱴᱟᱹᱣ ᱵᱤᱱ ᱛᱟᱦᱮᱱᱟ ᱥᱮ, ᱟᱹᱵᱤᱱ ᱵᱟᱹᱵᱤᱱ ᱴᱷᱤᱠᱟᱹ ᱫᱟᱲᱮᱭᱟᱜᱼᱟ ᱥᱚᱢᱚᱭ ᱚᱠᱟ ᱞᱮᱠᱟᱨᱮ ᱯᱟᱨᱚᱢᱚᱜ ᱠᱟᱱᱟ ᱟᱨ ᱟᱹᱵᱤᱱ ᱡᱚᱢᱟᱜ ᱧᱩᱣᱟᱜ ᱦᱚᱸᱵᱤᱱ ᱦᱤᱲᱤᱧ ᱠᱟᱜᱼᱟ
ᱦᱮᱸ ᱡᱚᱛᱚ ᱦᱤᱲᱤᱧᱚᱜ ᱠᱟᱱᱟ
ᱦᱮᱸ ᱦᱤᱲᱤᱧᱚᱜ ᱜᱮᱭᱟ ᱚᱱᱟ ᱫᱚ, ᱱᱤᱦᱟᱹᱛᱤ ᱢᱤᱫᱴᱤᱡ ᱡᱤᱱᱤᱥᱟᱹᱜ ᱠᱟᱱᱟ, ᱢᱟᱱᱣᱟ ᱡᱟᱦᱟᱸ ᱡᱤᱱᱤᱥ ᱪᱷᱩᱴᱟᱹᱣ ᱟᱠᱟᱫ ᱛᱟᱦᱮᱱᱟ ᱾ ᱟᱨ ᱠᱩᱨᱩᱢᱩᱴᱩ ᱠᱟᱭ ᱛᱟᱦᱮᱱᱟ ᱚᱱᱟ ᱡᱤᱱᱤᱥ ᱫᱚ ᱟᱡ ᱫᱚ ᱡᱚᱢᱟᱜ ᱧᱩᱣᱟᱜ ᱠᱚᱫᱚ ᱰᱷᱤᱞᱟᱹᱣ ᱜᱚᱫᱟ ᱾
ᱦᱮᱸ, ᱟᱫᱚ ᱛᱤᱱ ᱠᱚᱨᱮ ᱪᱚ ᱚᱠᱛᱚ ᱯᱟᱨᱚᱢ ᱠᱚᱜ ᱛᱤᱱ ᱠᱚᱨᱮ ᱪᱚ ᱚᱠᱛᱚ ᱯᱟᱨᱚᱢ ᱠᱚᱜ ᱠᱟᱱᱟ ᱵᱟᱝ ᱵᱩᱡᱷᱟᱹᱜ ᱠᱟᱱᱟ, ᱛᱟᱭᱚᱢᱛᱮ ᱧᱮᱞᱚᱜ ᱠᱟᱱᱟ ᱚᱠᱛᱚ ᱢᱟ ᱟᱹᱰᱤ ᱜᱟᱱ ᱦᱩᱭ ᱟᱠᱟᱱᱟ ᱾
ᱦᱮᱸ ᱦᱮᱸ, ᱟᱫᱚ ᱠᱟᱛᱷᱟ ᱨᱮᱠᱚ ᱞᱟᱹᱭ ᱠᱟᱛᱷᱟ ᱨᱮᱠᱚ ᱞᱟᱹᱭ ᱠᱼᱟ ᱟᱵᱚ ᱫᱚ ᱢᱤᱫᱴᱤᱡ ᱡᱤᱱᱤᱥ ᱦᱩᱭᱩᱜ ᱠᱟᱱᱟ, ᱟᱵᱚ ᱦᱚᱸᱵᱚᱱ ᱠᱷᱟᱴᱟᱣ ᱛᱮ ᱚᱱᱟ ᱵᱚᱱ ᱡᱚᱢᱟ ᱾
ᱦᱮᱸ ᱾
ᱟᱵᱚ ᱫᱚ ᱵᱟᱢ ᱠᱷᱟᱴᱟᱣ ᱞᱮᱱᱠᱷᱟᱱ ᱫᱚ ᱪᱮᱠᱟᱞᱮᱠᱟᱨᱮᱢ ᱡᱚᱢᱟ?
ᱚᱱᱟᱢᱟ ᱠᱟᱛᱷᱟ ᱠᱟᱱᱟ ᱢᱮᱱ ᱫᱟᱧ ᱚᱱᱟ ᱠᱷᱟᱴᱟᱣ ᱜᱮ, ᱛᱤᱱᱟᱹᱜ ᱮᱢ ᱠᱷᱟᱴᱟᱜᱼᱟ ᱛᱚ ᱛᱟᱢ ᱡᱚᱢᱟᱜ ᱦᱚᱢ ᱟᱹᱜᱩ ᱫᱟᱲᱮᱭᱟᱜᱼᱟᱢ ᱡᱚᱢ ᱫᱟᱲᱮᱭᱟᱜᱼᱟ ᱾ ᱟᱨ ᱵᱤᱱ ᱠᱷᱟᱴᱟᱣ ᱛᱮᱫᱚ ᱵᱟᱝ ᱧᱟᱢᱚᱜ ᱜᱮᱭᱟ ᱛᱚ ᱾
ᱦᱮᱸ, ᱵᱤᱱ ᱠᱷᱟᱴᱟᱣ ᱛᱮᱫᱚ ᱜᱚᱢᱠᱮ ᱚᱠᱚᱭ ᱦᱚᱸ ᱵᱟᱭ ᱮᱢᱟ ᱵᱤᱱᱟ, ᱠᱟᱛᱷᱟ ᱨᱮᱠᱚ ᱞᱟᱹᱭ ᱠᱮᱫ ᱱᱚᱣᱟ ᱫᱷᱩᱲᱤ ᱫᱷᱟᱹᱨᱛᱤ ᱨᱮ, ᱟᱹᱵᱤᱱ ᱵᱤᱱ ᱠᱚᱥᱴᱚ ᱞᱮᱱᱟ ᱟᱨ ᱵᱤᱱ ᱦᱟᱨᱠᱮᱛ ᱞᱮᱱᱟ, ᱡᱟᱦᱟᱸ ᱛᱤᱡ ᱡᱟᱦᱟᱸ ᱛᱤᱥ ᱟᱵᱤᱱ ᱵᱤᱱ ᱥᱟᱠᱥᱮᱥᱯᱷᱩᱞᱚᱜᱼᱟ ᱵᱤᱱᱟᱹ ᱠᱟᱹᱢᱤ ᱛᱤᱥ ᱵᱤᱱᱟᱹ ᱤᱭᱟᱹ ᱛᱮᱫᱚ ᱢᱤᱫ ᱦᱚᱲ ᱛᱤᱥ ᱦᱚᱸ ᱢᱟᱨᱟᱝ ᱦᱚᱲ ᱵᱟᱭ ᱵᱮᱱᱟᱣ ᱟᱠᱟᱱᱟ ᱾ ᱟᱨ
ᱦᱮᱸ ᱵᱟᱝ ᱾ ᱡᱟᱦᱟᱱᱟᱜ ᱫᱤᱜ ᱜᱮ ᱩᱱᱤᱭ ᱠᱷᱟᱴᱟᱣ ᱟᱠᱟᱱ ᱜᱮᱭᱟ, ᱟᱭᱟᱜ ᱟᱹᱠᱤᱞ ᱜᱮᱭᱟᱱ ᱛᱮ ᱠᱷᱟᱴᱟᱣ ᱟᱠᱟᱱᱟ, ᱥᱮ ᱟᱭᱟᱜ ᱢᱮᱦᱱᱚᱛ ᱛᱮᱭ ᱠᱷᱟᱴᱟᱣ ᱠᱟᱱᱟ, ᱵᱟᱝ ᱡᱚᱛᱚ ᱛᱮᱜᱮ ᱡᱟᱦᱟᱱᱟᱜ ᱛᱮᱜᱮ ᱢᱤᱫᱴᱮᱱ ᱛᱮᱭ ᱠᱷᱟᱴᱟᱣ ᱠᱟᱱ ᱜᱮᱭᱟ ᱾ ᱟᱫᱚ ᱟᱠᱚ ᱠᱚ ᱡᱟᱦᱟᱸᱭ ᱠᱚ ᱞᱟᱹᱭᱟ ᱡᱮ ᱩᱱᱤ ᱦᱮᱸ ᱞᱟᱹᱭ ᱢᱮ
ᱟᱨ ᱤᱧ ᱢᱮᱱᱫᱟ ᱠᱤ ᱠᱤ ᱱᱚᱰᱮ ᱡᱟᱦᱟᱸ ᱞᱮᱠᱟ ᱛᱮ ᱩᱱᱤ ᱚᱱᱟ ᱥᱴᱮᱡᱮ ᱥᱮᱴᱮᱨ ᱠᱟᱱᱟ, ᱩᱱᱤ ᱚᱱᱟ ᱨᱮᱱᱟᱜ ᱡᱤᱱᱤᱥᱴᱟᱜ ᱮ ᱵᱟᱰᱟᱭ ᱠᱟᱱᱟ, ᱱᱚᱣᱟ ᱡᱤᱱᱤᱥ ᱫᱚ ᱱᱚᱝᱠᱟᱱᱟ ᱾ ᱱᱚᱣᱟ ᱡᱤᱱᱤᱥ ᱫᱚ ᱱᱷᱟᱝᱠᱟᱱᱟ ᱩᱱᱤ ᱵᱟᱰᱟᱭ ᱠᱚ ᱚᱱᱟ ᱥᱴᱮᱡᱽ ᱥᱮᱴᱮᱨ ᱠᱟᱛᱮ ᱩᱱᱤ ᱥᱟᱠᱥᱮᱥᱯᱷᱩᱞ ᱦᱚᱲ ᱦᱩᱭ ᱟᱛᱮᱫ ᱨᱮᱦᱚᱸ
ᱦᱩᱸ ᱦᱩᱸ ᱾ ᱟᱨ ᱵᱟᱝᱠᱷᱟᱱ ᱛᱚ ᱵᱟᱝ ᱜᱟᱱᱚᱜ ᱛᱟᱭᱟ, ᱩᱱᱤ ᱪᱤᱠᱟᱛᱮ? ᱟᱵᱚ ᱫᱚ ᱡᱟᱦᱟᱸᱭ ᱵᱚᱱ ᱧᱮᱞ ᱠᱚᱣᱟ᱾ ᱫᱚ ᱢᱟᱱᱮ ᱟᱭᱟᱜ ᱦᱚᱲᱢᱚ ᱫᱟᱲᱮ ᱛᱮ, ᱢᱟᱱᱮ ᱵᱤᱱᱟᱹ ᱠᱷᱟᱴᱟᱣ ᱛᱮ, ᱫᱩᱲᱩᱵ ᱠᱟᱛᱮ ᱤᱭᱟᱹᱣ ᱠᱟᱜ ᱟᱭ ᱦᱮᱸ ᱧᱟᱢ ᱟᱠᱟᱫ ᱾ ᱟᱫᱚ ᱚᱱᱟ ᱫᱚ ᱢᱮ ᱢᱮᱱᱠᱷᱟᱱ ᱩᱱᱤ ᱫᱚ ᱪᱮᱫ ᱤᱭᱟᱹ ᱵᱮᱵᱚᱦᱟᱨ ᱟᱠᱟᱫᱟ ᱚᱱᱟ ᱜᱮ ᱵᱟᱰᱟᱭ ᱫᱚᱨᱠᱟᱨ ᱠᱟᱱᱟ ᱾
ᱦᱩᱸ ᱾
ᱩᱱᱤ ᱫᱚ ᱟᱭᱟᱜ ᱟᱹᱠᱤᱞ ᱜᱮᱭᱟᱱ ᱤᱭᱟᱹᱣ ᱠᱟᱛᱮ ᱵᱮᱵᱚᱦᱟᱨ ᱛᱮ ᱩᱱᱤ ᱫᱚᱭ ᱧᱟᱢ ᱟᱠᱟᱫᱟ ᱾ ᱟᱨ ᱟᱵᱚ ᱫᱚ ᱦᱚᱲᱢᱚ ᱫᱟᱲᱮ ᱵᱚᱱ ᱠᱷᱟᱴᱟᱣ ᱠᱟᱛᱮ ᱵᱚᱱ ᱧᱟᱢ ᱠᱟᱫᱟ ᱾ ᱤᱱᱟᱹᱜᱮ ᱯᱷᱚᱨᱟᱠ ᱛᱮ ᱾
ᱦᱮᱸ ᱦᱮᱸ ᱦᱮᱸ ᱾ ᱠᱟᱛᱷᱟ ᱨᱮ ᱢᱮᱱᱟᱜ ᱟᱠᱟᱜ, ᱦᱮᱸ, ᱠᱟᱛᱷᱟ ᱨᱮᱠᱚ ᱢᱮᱱ ᱟᱠᱟᱜᱼᱟ ᱾ ᱚᱞᱚᱜ ᱯᱟᱲᱦᱟᱜ ᱡᱩᱫᱤᱢ ᱥᱮᱬᱟ ᱠᱟᱜ ᱠᱷᱟᱱ, ᱚᱱᱮ ᱵᱟᱠᱚ ᱢᱮᱱ ᱠᱟᱜᱼᱟ ᱡᱩᱫᱤ ᱵᱩᱫᱽᱫᱷᱤ ᱜᱮᱭᱟᱱ ᱡᱩᱫᱤ ᱞᱟᱥᱮᱨ ᱟᱠᱟᱱ ᱛᱟᱢᱟ ᱮᱱ ᱨᱮᱦᱚᱸ ᱠᱤᱪᱷᱤ ᱜᱟᱱ ᱫᱚ ᱚᱵᱷᱟᱵ ᱛᱟᱦᱮᱱ ᱜᱮᱭᱟ ᱾ ᱦᱮᱸ ᱪᱮ ᱵᱟᱝᱟ ᱾ ᱡᱟᱦᱟᱸᱭ ᱢᱤᱫ ᱦᱚᱲ ᱢᱩᱨᱩᱠᱷ, ᱦᱮᱸ, ᱦᱮᱸ ᱾ ᱚᱱᱟ ᱫᱚ ᱡᱷᱚᱛᱚ ᱦᱚᱲ ᱜᱮ ᱠᱟᱨᱚᱱ ᱦᱩᱭᱩᱜ ᱠᱟᱱᱟ, ᱢᱤᱫ ᱦᱚᱲ ᱢᱩᱨᱩᱠᱷ ᱦᱚᱲ ᱴᱷᱮᱱ ᱦᱮᱸ ᱢᱤᱫ ᱦᱚᱲ ᱡᱟᱦᱟᱸᱭ ᱢᱩᱨᱩᱠᱷ ᱦᱚᱲ ᱴᱷᱮᱱ ᱡᱟᱦᱟᱸᱭ ᱜᱮᱭᱟᱱ ᱦᱮᱱᱟᱜ ᱟᱠᱟᱜᱼᱟ, ᱡᱟᱦᱟᱸᱭ ᱚᱞ ᱯᱟᱲᱦᱟᱣ ᱛᱮ ᱩᱱᱤ ᱜᱮᱭᱟᱱ ᱟᱨ ᱪᱮᱫᱠᱟ ᱩᱱᱤ ᱦᱚᱲ ᱴᱷᱮᱱ ᱚᱱᱟ ᱜᱮᱭᱟᱱ ᱵᱟᱹᱱᱩᱜ ᱟᱠᱟᱜᱼᱟ ᱾
ᱵᱟᱝ ᱵᱟᱝ ᱛᱟᱦᱮᱱᱟ, ᱚᱱᱟ ᱫᱚ ᱱᱤᱭᱟᱹ ᱫᱚ ᱥᱟᱵᱷᱟᱵᱤᱠ ᱠᱟᱱᱟ, ᱱᱤᱭᱟᱹ ᱫᱚ ᱡᱚᱛᱚ ᱾ ᱡᱚᱛᱚ ᱦᱚᱲᱟᱜ ᱴᱷᱮᱱ ᱡᱚᱛᱚ ᱦᱚᱲ ᱴᱷᱮᱱ ᱱᱮᱥᱟᱵᱷᱟᱵᱤ ᱠᱟᱱᱟ ᱾
ᱦᱮᱸ
ᱡᱮ ᱚᱠᱚᱭ ᱴᱷᱮᱱ ᱦᱚᱸ ᱵᱟᱝ ᱠᱟᱱᱟ ᱡᱮ ᱱᱚᱝᱠᱟᱱ ᱠᱟᱛᱷᱟ ᱫᱚ ᱡᱮ ᱟᱢ ᱡᱟᱦᱟᱸ ᱡᱤᱱᱤᱥᱮᱢ ᱵᱟᱰᱟᱭᱟᱢ ᱤᱧ ᱚᱱᱟ ᱡᱤᱱᱤᱥ
ᱦᱮᱸ ᱦᱮᱸ, ᱚᱱᱟ ᱫᱚ ᱥᱟᱹᱨᱤ ᱠᱟᱛᱷᱟ ᱠᱟᱱᱟ ᱡᱚᱛᱚ ᱦᱚᱲ ᱫᱚ ᱡᱚᱛᱚ ᱡᱤᱱᱤᱥ ᱫᱚ ᱵᱟᱠᱚ ᱵᱟᱲᱟᱭᱟ᱾
ᱵᱟᱢ ᱵᱟᱲᱟᱭ ᱤᱧ ᱡᱟᱦᱟᱸ ᱡᱤᱱᱤᱥ ᱤᱧ ᱵᱟᱲᱟᱭᱟ ᱚᱱᱟ ᱢᱟᱢ ᱵᱟᱲᱟᱭ ᱱᱤᱭᱟᱹ ᱫᱚ ᱡᱚᱛᱚ ᱠᱟᱱᱟ ᱱᱤᱭᱟᱹ ᱫᱚ ᱢᱟᱱᱢᱤ ᱤᱥ ᱥᱤᱨᱡᱚᱱ ᱨᱮᱜᱮ ᱱᱤᱭᱟᱹ ᱫᱚ ᱢᱮᱱᱟᱜ ᱠᱟᱫᱟ ᱠᱟᱛᱷᱟ ᱨᱮᱜᱮ᱾
ᱦᱮᱸ ᱠᱤᱪᱷᱩᱴᱟ ᱡᱟᱦᱟᱸ ᱜᱮ ᱚᱵᱷᱟᱵᱽ ᱢᱮᱜᱮᱭᱟ ᱠᱟᱹᱡ ᱫᱚ᱾
ᱦᱩ ᱦᱩᱸ ᱠᱟᱹᱴᱤᱡ ᱡᱟᱦᱟᱸ ᱛᱤᱱᱟᱹᱜ ᱤᱭᱟᱹ ᱡᱟᱦᱟᱸᱭ ᱩᱱᱤ ᱟᱹᱰᱤ ᱟᱸᱴ ᱪᱮᱞᱟᱝ ᱦᱩᱭ ᱪᱩ ᱟᱱᱤ ᱦᱩᱸ᱾
ᱦᱮᱸ᱾
ᱥᱤᱨᱡᱚᱱ ᱜᱮ ᱚᱱᱠᱟᱭ ᱥᱤᱨᱡᱚᱱ ᱟᱠᱟᱱᱟ ᱫᱷᱩᱲᱤ ᱫᱷᱟᱹᱨᱛᱤ ᱨᱮ ᱦᱮᱸ᱾ ᱜᱚᱝᱠᱮ ᱠᱟᱹᱡ ᱪᱟᱞᱟᱝ ᱴᱟᱣᱟᱨ ᱜᱮ ᱠᱟᱹᱡ ᱵᱟᱭ ᱧᱟᱢᱮᱫ ᱛᱟᱵᱮᱱᱟ᱾
ᱱᱮᱛᱟᱜ ᱤᱧ ᱵᱟᱝ ᱤᱧ ᱦᱚᱛᱚ ᱚᱣᱟᱭᱯᱷᱟᱭ ᱛᱮᱞᱤᱧ ᱪᱟᱞᱟᱣ ᱮᱭᱟ᱾ ᱯᱷᱩᱞ ᱜᱮᱛᱤᱧᱟ ᱛᱟᱦᱮᱞᱮ᱾
ᱦᱳᱭ ᱢᱤᱫ ᱫᱷᱟᱣ ᱠᱷᱮᱪᱼᱢᱮᱪ ᱠᱟᱹᱡ ᱪᱩᱞᱩᱝ ᱟᱸᱡᱚᱢ ᱧᱚᱜ ᱠᱟᱱ ᱛᱟᱵᱤᱱᱟ ᱨᱚᱲ ᱠᱚ᱾
ᱱᱮᱛᱚ ᱱᱮᱛᱚ ᱱᱮᱛᱚᱜ ᱴᱷᱤᱠ ᱜᱮᱭᱟ᱾ ᱱᱮᱛᱚᱜ ᱟᱸᱢᱚᱜ ᱱᱟ ᱥᱮ ᱵᱟᱝ?
ᱧᱟᱢ ᱫᱚ ᱧᱟᱢᱮᱜᱼᱟ ᱢᱮᱱᱠᱷᱟᱱ ᱜᱚᱝᱠᱮ ᱢᱤᱫ ᱫᱷᱟᱹᱣ ᱢᱤᱫ ᱫᱷᱟᱹᱣ ᱫᱚ ᱱᱚᱝᱠᱟ ᱴᱟᱨᱦᱟᱣ ᱜᱚᱫᱚᱜ ᱠᱟᱱ ᱛᱟᱵᱤᱱ ᱜᱮᱭᱟ ᱠᱟᱹᱡ ᱪᱤᱞᱩᱝ᱾
ᱟᱵ-ᱟᱵᱮᱱᱟᱜ ᱦᱚᱸ ᱚᱱᱠᱟ ᱜᱮ ᱟᱵᱮᱱᱟᱜ ᱦᱚᱸ ᱚᱱᱠᱟ ᱤᱭᱟᱹᱜ ᱠᱟᱱᱟ ᱚᱱᱟ ᱫᱚ ᱦᱮᱸ ᱦᱮᱸ᱾ ᱦᱮᱸ ᱟᱵᱮᱱᱟᱜ ᱦᱚᱸ ᱚᱱᱠᱟ ᱴᱨᱟᱦᱟᱜ ᱠᱟᱱ ᱜᱮᱭᱟ ᱟᱫᱚ ᱚᱱᱟ ᱫᱚ ᱵᱟᱹ ᱮ ᱦᱮᱸ ᱟᱫᱚ ᱚᱱᱟ ᱛᱮ ᱵᱟᱹᱧ ᱞᱟᱹᱭ ᱠᱟᱜ ᱵᱮᱱᱟ ᱱᱤᱭᱟᱹ ᱫᱚ ᱢᱟᱡᱷᱮᱧ ᱴᱟᱨᱦᱟᱜ ᱠᱟᱱ ᱜᱮᱭᱟ᱾ ᱢᱟᱱᱮ ᱡᱮᱢᱚᱱ ᱮ ᱞᱟᱦᱟ ᱛᱮᱱᱟᱜ ᱳᱭ ᱥᱤᱰᱤ ᱠᱮᱥᱮᱴᱮᱢ ᱟᱸᱡᱚᱢ ᱠᱟᱜ ᱜᱮᱭᱟ ᱚᱱᱮ ᱧᱮᱛᱚᱜ ᱫᱚ ᱵᱟᱝ᱾ ᱢᱤᱫᱜᱷᱟᱹᱲᱤ ᱞᱟᱦᱟ ᱨᱮᱜᱮ ᱚᱱᱠᱟᱜ ᱠᱟᱱ ᱛᱟᱦᱮ ᱵᱟᱨ ᱯᱮ ᱫᱷᱟᱣ ᱚᱱᱠᱟᱭ ᱱᱟ᱾
ᱦᱮᱸ ᱢᱤᱫ ᱫᱷᱟᱣ ᱢᱤᱫ ᱫᱷᱟᱣ ᱫᱚ
ᱫᱚ ᱵᱮᱱ ᱟᱸᱡᱚᱢ ᱠᱟᱜ ᱜᱮᱭᱟ ᱛᱚ ᱡᱮ ᱥᱤᱱᱮᱢᱟ ᱵᱚᱱ ᱧᱮᱞᱮᱫ ᱠᱟᱱ ᱛᱟᱦᱮᱸᱫ, ᱦᱮᱸ᱾ ᱠᱷᱟᱭ ᱠᱷᱚᱭ ᱠᱷᱟᱭ ᱠᱷᱚᱭ ᱥᱟᱰᱮ ᱜᱮᱭᱟ᱾ ᱥᱮ ᱵᱟᱝ ᱦᱮᱸ ᱚᱱᱮ ᱚᱝᱠᱟ ᱥᱮ ᱤᱭᱟᱹᱜ ᱠᱟᱱᱟ᱾
ᱦᱮᱸ ᱚᱝᱠᱟ ᱫᱚ ᱛᱟᱦᱮᱱ ᱜᱮᱭᱟ ᱱᱮᱴᱚᱣᱟᱨᱠ ᱨᱮᱱᱟᱜ ᱤᱭᱟᱹ ᱫᱚ᱾ ᱦᱮᱸ ᱚᱱᱠᱟ ᱫᱚ ᱛᱟᱦᱮᱱ ᱜᱮᱭᱟ ᱱᱮᱴᱣᱟᱨᱠ ᱨᱮᱱᱟᱜ ᱤᱥᱩ ᱫᱚ᱾ ᱮᱫ ᱦᱳᱭ ᱮᱱᱦᱚᱸ ᱟᱵᱚ ᱫᱚ ᱡᱚᱯᱲᱟᱣ ᱠᱟ ᱜᱮᱵᱚᱱ ᱛᱟᱦᱮᱱᱟ᱾
ᱛᱟᱦᱟᱨᱮ ᱟᱹᱰᱤ ᱜᱟᱱ ᱵᱚᱱ ᱨᱚᱯᱚᱲ ᱠᱟᱱᱟ ᱛᱚ ᱦᱮᱸ ᱟᱨ ᱱᱤᱭᱟᱹ ᱫᱚ ᱟᱹᱰᱤ ᱜᱟᱱ ᱢᱮᱱᱟᱜ ᱠᱟᱜ ᱵᱚᱱᱟ ᱵᱚᱱ ᱨᱚᱯᱚᱲ ᱠᱟᱱᱟ ᱛᱚ ᱟᱹᱰᱤ ᱜᱟᱱ ᱟᱫᱚ ᱚᱱᱟ ᱨᱮᱫᱚ ᱪᱟᱯ ᱫᱚᱭ ᱧᱟᱢ ᱜᱮᱭᱟ ᱮᱢᱱᱤ ᱵᱚᱱ ᱡᱮᱢᱚᱱ ᱵᱚᱱ ᱨᱚᱯᱚᱲ ᱠᱟᱱᱟ ᱛᱚᱠᱷᱚᱱ ᱫᱚ ᱴᱷᱤᱠ ᱜᱮᱭᱟ ᱢᱮᱱ ᱠᱷᱟᱡ ᱱᱤᱭᱟᱹ ᱨᱮᱫᱚ ᱢᱟᱱᱮ ᱠᱟᱹᱴᱤᱡ ᱪᱟᱯᱚᱜ ᱠᱟᱱᱟ ᱟᱹᱰᱤ ᱜᱟᱱ ᱵᱚᱱ ᱨᱚᱲ ᱫᱟ ᱢᱤᱫ ᱥᱟᱶᱛᱮ᱾
ᱟᱫᱚ ᱚᱱᱟ ᱤᱭᱟᱹ ᱛᱮ᱾
ᱦᱳᱭ᱾
ᱦᱩᱸ ᱱᱤᱛᱚᱜ ᱟᱸᱡᱚᱢᱚᱜ ᱠᱟᱱ ᱜᱮᱭᱟ ᱛᱚ᱾
ᱦᱮᱸ ᱟᱨ ᱡᱤᱭᱚᱱ ᱠᱚ ᱚᱠᱟ ᱞᱮᱠᱟ ᱪᱟᱹᱞᱩᱜ ᱠᱟᱱ ᱛᱟᱵᱮᱱᱟ ᱜᱚᱝᱠᱮ?
ᱫᱟ ᱚᱰᱤ ᱱᱮᱛᱚᱜ ᱟᱸᱡᱚ ᱠᱟᱛᱷᱟ ᱨᱮᱠᱚ ᱞᱟᱹᱭ ᱠᱟᱜ ᱡᱮ ᱦᱮᱸ ᱮᱴᱟᱜ ᱠᱚᱣᱟᱜ ᱞᱮᱠᱟ ᱛᱮ ᱡᱮ ᱛᱤᱱᱟᱹᱜ ᱯᱚᱸᱪᱤᱥ ᱵᱚᱪᱚᱨ ᱩᱢᱮᱨ ᱦᱟᱹᱵᱤᱡ ᱜᱮ ᱢᱚᱸᱪ ᱡᱤᱭᱚᱱ ᱫᱚ᱾ ᱛᱟᱦᱮᱱᱟ ᱱᱟᱥᱮ ᱵᱟᱝ ᱤᱱᱟᱹ ᱯᱚᱨ ᱫᱚ ᱟᱫᱚ ᱯᱚᱸᱪᱤᱥ ᱵᱚᱪᱷᱚᱨ ᱯᱟᱨᱚᱢᱮᱱ ᱥᱮ ᱟᱢᱟᱜ ᱡᱤᱭᱚᱱ ᱫᱚ ᱟᱨᱠᱤ ᱚᱱᱮ ᱢᱤᱫᱴᱮᱱ ᱮ ᱦᱟᱹᱱᱤ ᱱᱟᱹᱭ ᱟᱨᱠᱤ ᱡᱮᱢᱚᱱ ᱠᱚ ᱦᱟᱜ ᱢᱮ ᱠᱟᱛᱷᱟ ᱨᱮᱠᱚ ᱞᱟᱹᱭ ᱠᱮᱫᱟ ᱮᱴᱟᱜ ᱦᱚᱲᱟᱜ ᱞᱮᱠᱟᱛᱮᱧ ᱧᱮᱞ ᱠᱮᱫᱟ ᱡᱮ ᱚᱠᱚᱭᱟᱜ ᱛᱷᱚᱲᱟ ᱛᱷᱚᱲᱟ ᱤᱭᱟᱹ ᱠᱚ ᱦᱟᱛᱟᱣ ᱟᱠᱟᱫᱟ ᱟᱨᱠᱤ ᱩᱢᱮᱨ ᱠᱚ ᱦᱟᱛᱟᱣ ᱟᱠᱟᱫᱟ ᱩᱱᱤᱭᱟᱜ ᱛᱷᱚᱲᱟ ᱩᱢᱮᱨ ᱱᱩᱭᱟᱜ ᱛᱷᱚᱲᱮ ᱩᱢᱮᱨ
ᱟᱫᱚ ᱚᱱᱠᱟ ᱞᱮᱠᱟ ᱟᱨᱠᱮ ᱟᱵᱚᱣᱟᱜ ᱩᱢᱮᱨ ᱫᱚ ᱱᱤᱛᱚᱜ ᱫᱚ ᱪᱟᱞᱟᱜᱼᱟ ᱯᱚᱸᱪᱤᱥ ᱵᱚᱪᱷᱚᱨ ᱩᱢᱮᱨ ᱯᱟᱨᱚᱢ ᱞᱮᱱᱠᱷᱟᱭᱡ ᱢᱟᱱᱮ ᱠᱟᱹᱢᱤ ᱵᱷᱮᱫᱽ ᱨᱮ ᱚᱠᱚᱭ ᱜᱟᱫᱷᱟ ᱞᱮᱠᱟᱢ ᱠᱷᱟᱴᱟᱜ ᱠᱟᱱᱟ ᱚᱠᱚᱭ ᱱᱩᱭ ᱞᱮᱠᱟᱢ ᱡᱚᱢᱟ᱾
ᱦᱳᱭ ᱱᱚᱣᱟ ᱨᱮᱱᱟᱜ ᱢᱤᱫᱴᱤᱡ ᱟᱹᱰᱤ ᱢᱟᱨᱟᱝ ᱞᱚᱡᱤᱠ ᱜᱚᱝᱠᱮ ᱦᱮᱱᱟᱜ ᱟᱠᱟᱜᱼᱟ ᱥᱮᱛᱟ ᱛᱤᱱᱟᱹᱝ ᱛᱟᱨᱮ ᱫᱟᱱᱚ ᱟᱜ ᱵᱚᱱᱟ ᱜᱚᱫᱷᱚ ᱛᱤᱱᱟᱹᱜ ᱛᱟᱨᱟ ᱟᱵᱚᱭ ᱫᱟᱱᱚᱣᱟᱜ ᱵᱚᱱᱟ ᱚᱱᱠᱟ ᱜᱮ ᱱᱟᱦᱟᱜ ᱟᱵᱚᱣᱟᱜ ᱩᱢᱮᱨ ᱫᱚ ᱦᱮᱱᱟᱜ ᱟᱠᱟᱜᱼᱟ᱾
ᱟᱫᱚ ᱚᱱᱟ ᱜᱮ ᱛᱚᱧ ᱧᱮᱞ ᱧᱟᱢᱫᱟ ᱚᱱᱠᱟ ᱜᱮ ᱪᱟᱞᱟᱜ ᱠᱷᱟᱱ ᱞᱮᱠᱟᱧ ᱟᱹᱭᱠᱟᱹᱣᱮᱜ ᱠᱟᱱᱟ ᱱᱤᱛᱚᱜ ᱦᱮᱸ ᱟᱫᱚ ᱚᱱᱟᱧ ᱩᱭᱦᱟᱹᱨ ᱫᱟ ᱡᱮ ᱤᱧ ᱯᱟᱲᱦᱟᱣ ᱞᱮᱫᱟ᱾ ᱛᱤᱥᱨᱮ ᱚᱱᱟ ᱦᱮᱸ ᱧᱮᱞ ᱞᱮᱫᱟ ᱟᱨ ᱚᱱᱟ ᱡᱤᱱᱤᱥᱤᱧ ᱧᱮᱞ ᱫᱟ ᱱᱤᱛᱚᱜ ᱟᱨᱠᱤ ᱡᱮᱭᱥᱮ ᱚᱱᱠᱟ ᱜᱮ ᱪᱟᱞᱟᱜ ᱠᱟᱱ ᱛᱤᱧᱟᱹ᱾ ᱟᱫᱚ ᱚᱱᱟ ᱜᱮᱧ ᱩᱭᱦᱟᱹᱨ ᱜᱮᱭᱟ ᱢᱟᱡᱷᱮ ᱢᱟᱡᱷᱮ ᱚᱱᱟ ᱥᱚᱛᱮᱜ ᱢᱤᱞᱟᱹᱜ ᱠᱟᱱ ᱞᱮᱠᱟᱧ ᱟᱹᱭᱠᱟᱹᱣᱟ ᱟᱨᱠᱤ᱾
ᱢᱤᱞᱟᱹᱜ ᱠᱟᱱᱟ ᱪᱮᱫᱟᱜ ᱵᱟᱭ ᱢᱤᱞᱟᱹᱜᱼᱟ ᱢᱤᱞᱟᱹᱜ ᱠᱟᱱ ᱜᱮ ᱜᱚᱝᱠᱮ᱾
ᱧᱤᱱᱫᱟ. ᱜ ᱠᱟᱱ ᱛᱮᱜᱮ ᱟᱹᱰᱤ ᱡᱩᱫᱟᱹ ᱟᱹᱭᱠᱟᱹᱜ ᱠᱟᱱᱟ
ᱯᱩᱛᱷᱤ ᱯᱚᱛᱷᱟᱢ ᱨᱮ ᱫᱚ ᱮᱲᱮ ᱠᱟᱛᱷᱟ ᱵᱟᱭ ᱚᱞᱟ
ᱟᱨ ᱟᱵᱮᱱᱟᱜ ᱡᱤᱭᱚᱱ ᱜᱮ ᱪᱮᱫ ᱞᱮᱠᱟ ᱪᱟᱞᱟᱜ ᱠᱟᱱ ᱛᱟᱵᱮᱱᱟ
ᱟᱹᱞᱤᱧᱟᱜ ᱡᱤᱭᱚᱱ ᱫᱚ ᱪᱮᱫ ᱞᱮᱠᱟᱧ ᱞᱟᱹᱭ ᱟᱵᱮᱱᱟ ᱟᱹᱞᱤᱧᱟᱜ ᱫᱚ ᱟᱹᱵᱤᱱ ᱫᱚ ᱤᱧ ᱠᱷᱚᱱ ᱵᱤᱱ ᱢᱟᱨᱟᱝ ᱱᱤᱛᱳᱜ ᱟᱸᱡᱚᱢᱚᱜ ᱠᱟᱱᱟ ᱪᱮ ᱵᱟᱝᱟ?
ᱵᱟᱝ ᱟᱸᱡᱚᱢᱚᱜ ᱠᱟᱱᱟ
ᱱᱤᱛᱚᱜ ᱟᱸᱡᱚᱢᱚᱜ ᱠᱟᱱᱟ ᱜᱚᱝᱠᱮ?
ᱵᱟᱝ ᱟᱸᱡᱚᱢᱚᱜ ᱠᱟᱱᱟ ᱨᱚᱲ ᱜᱮᱫ ᱜᱮᱫ ᱟᱡᱚᱢ
ᱱᱤᱛᱳᱜ ᱟᱸᱡᱚᱢᱚᱜ ᱠᱟᱱᱟ?
ᱦᱮᱸ ᱱᱤᱛᱳᱜ ᱟᱸᱡᱚᱢᱚᱜ ᱠᱟᱱᱟ
ᱤᱧ ᱢᱮᱱᱫ... ᱟᱹᱞᱤᱧᱟᱜ ᱡᱤᱭᱚᱱ ᱫᱚ ᱚᱠᱟ ᱞᱮᱠᱟᱧ ᱞᱟᱹᱭ ᱟᱵᱤᱱᱟ ᱟᱹᱵᱤᱱ ᱠᱷᱚᱱ ᱫᱚ ᱠᱟᱹᱡ ᱞᱤᱧ ᱦᱩᱰᱤᱧ ᱧᱚᱜ ᱜᱮᱭᱟ ᱜᱚᱝᱠᱮ ᱛᱚ ᱱᱟᱦᱟᱸᱜ ᱟᱹᱞᱤᱧ ᱫᱚ ᱱᱤᱛᱚᱜ ᱫᱚ ᱚᱞ ᱯᱟᱲᱦᱟᱣ ᱠᱚᱨᱮ ᱜᱮ ᱱᱟᱦᱟᱸᱜ ᱟᱵᱚ ᱚᱞ ᱛᱚᱞ ᱠᱚᱨᱮ ᱜᱮ ᱱᱟᱢᱟ ᱤᱧ... ᱱᱤᱛᱚᱜ ᱫᱚ ᱱᱟᱦᱟᱜ ᱦᱮᱱᱟᱜ ᱞᱤᱧᱟᱹ
ᱪᱮᱫ ᱞᱮᱠᱟ
ᱛᱚ ᱚᱞ ᱛᱚᱞ ᱠᱚᱨᱮᱜᱮ ᱦᱟᱸᱜ ᱦᱮᱱᱟᱜ ᱞᱤᱧᱟᱹ ᱛᱚ ᱱᱤᱛᱳᱜ ᱫᱚ ᱱᱟᱦᱟᱜ ᱠᱟᱢ ᱠᱟᱡᱽ ᱫᱚ ᱱᱟᱦᱟᱜ ᱚᱱᱠᱟ ᱫᱚ ᱵᱟᱝᱜᱮ
ᱚ ᱦᱮ ᱚᱱᱟ ᱱᱟᱯᱟᱭ ᱠᱟᱛᱷᱟ ᱦᱤᱱᱡᱤᱨᱤᱝ ᱠᱟᱹᱢᱤ ᱨᱮ ᱡᱚᱜᱽᱲᱟᱜ ᱟᱵᱮᱱ ᱱᱟᱦᱟᱜ ᱛᱚᱠᱷᱚᱱ ᱵᱮᱱ ᱵᱩᱡᱷᱟᱣᱼᱟ ᱟᱨ ᱥᱚᱱᱥᱟᱨ ᱜᱷᱨᱮᱸᱡᱽ ᱨᱮ ᱡᱩᱫᱤ ᱵᱮᱱ ᱛᱚᱞᱚᱜᱼᱟ ᱛᱚᱠᱷᱚᱱ ᱱᱚᱣᱟ ᱠᱚᱫᱚᱵᱮᱱ ᱩᱭᱦᱟᱹᱨᱟ ᱦᱟᱸᱜ ᱟᱹᱞᱤᱧᱟᱜ
ᱦᱮᱸ ᱚᱱᱟ ᱫᱚ ᱥᱟᱹᱨᱤ ᱠᱟᱛᱷᱟ ᱟ.. ᱟᱺ... ᱡᱟᱦᱟᱸ ᱞᱮᱠᱟ ᱵᱤᱱ ᱠᱟᱹᱢᱤᱭᱟ ᱠᱩᱲᱟᱹᱭ ᱫᱚ ᱚᱱᱠᱟ ᱵᱤᱱ ᱧᱟᱢᱟ ᱦᱮᱸ ᱪᱮ ᱵᱟᱝᱟ ᱟᱹᱞᱤᱧ ᱡᱩᱫᱤ ᱛᱚ... ᱚᱞ ᱛᱚᱞ ᱦᱚᱸ ᱟᱹᱞᱤᱧ ᱡᱩᱫᱤ ᱚᱞ ᱛᱚᱞ
ᱦᱟᱭᱰᱮᱰ ᱟᱭᱰᱮᱰ ᱟᱸᱡᱚᱢᱚᱜ ᱠᱟᱱ ᱛᱟᱵᱮᱱᱟᱭ ᱜᱮᱫᱚᱜ ᱠᱟᱱᱟ ᱟᱹᱰᱤ ᱜᱟᱱ ᱱᱤᱛᱳᱚᱜ ᱢᱟ
ᱤᱧ ᱢᱮᱱᱫᱟ ᱜᱚᱢᱠᱮ
ᱦᱮᱸ ᱞᱮᱹᱣ
ᱤᱧ ᱢᱮᱱᱫᱟ ᱠᱤ ᱱᱤᱛᱚᱜ ᱡᱩᱫᱤ ᱟᱹᱞᱤᱧ ᱡᱩᱫᱤ ᱚᱞ ᱛᱚᱞ ᱨᱮ ᱵᱷᱟᱹᱜᱤ ᱞᱮᱠᱟ ᱢᱚᱱ ᱞᱤᱧ ᱮᱢᱟ ᱟᱨ ᱫᱷᱮᱭᱟᱱ ᱞᱤᱧ ᱮᱢᱟ ᱱᱤᱦᱟᱹᱛᱤ ᱢᱤᱫ ᱫᱤᱱ ᱵᱟᱝ ᱢᱤᱫ ᱫᱤᱱ ᱦᱚᱲ ᱢᱤᱫ ᱫᱤᱱ ᱞᱤᱧ ᱠᱤᱥᱟᱹᱬ ᱦᱚᱲ ᱞᱤᱧ ᱵᱮᱱᱟᱜ-ᱟ ᱟᱨ ᱵᱟᱝ ᱢᱟᱨᱟᱝ ᱦᱚᱲᱞᱤᱧ ᱵᱮᱱᱟᱣᱜᱼᱟ
ᱦᱮᱸ ᱵᱮᱱᱟᱜ ᱜᱮ ᱟᱭᱥᱮ ᱫᱚ ᱱᱤᱭᱟᱹ ᱫᱚᱭ ᱠᱟᱛᱷᱟ ᱢᱮᱱᱠᱟᱜᱼᱟ
ᱢᱚᱱ ᱫᱚ ᱞᱟᱜᱟᱣ ᱫᱚᱨᱠᱟᱨ ᱯᱟᱲᱦᱟᱜ ᱠᱚᱨᱮ ᱫᱚ
ᱦᱮᱸ ᱦᱮᱸ ᱯᱟᱲᱦᱟᱜ ᱨᱮ ᱢᱚᱱ ᱫᱚ ᱫᱚᱦᱚ ᱠᱟᱜ ᱦᱩᱭᱩᱜᱼᱟ ᱥᱚᱵᱽ ᱥᱚᱢᱚᱭ ᱛᱚᱵᱮ ᱜᱮ ᱠᱤ ᱟᱢᱟᱜ ᱚᱱᱟ ᱫᱚ ᱢᱚᱱᱮ ᱛᱟᱦᱮᱱᱼᱟ ᱟᱨ ᱡᱩᱫᱤ ᱚᱱᱟ ᱠᱷᱚᱱ ᱡᱩᱫᱤᱢ ᱚᱪᱚᱜᱚᱜᱼᱟ ᱛᱟᱦᱞᱮ ᱟᱹᱰᱤ
ᱦᱮᱸ ᱟᱨ ᱱᱚᱝᱠᱟ ᱟᱯᱮ ᱠᱚ ᱥᱟᱞᱟᱜ ᱡᱚᱯ... ᱡᱚᱯᱲᱟᱣ ᱦᱳᱭ ᱟᱹᱰᱤ ᱱᱟᱯᱟᱭ ᱵᱩᱡᱷᱟᱹᱜᱼᱟ ᱟᱹᱞᱤᱧ ᱦᱚᱸ ᱠᱤᱪᱷᱤ ᱠᱟᱛᱷᱟ ᱞᱤᱧ ᱪᱮᱫᱟ ᱟᱹᱵᱤᱱ ᱦᱚᱸ ᱠᱤᱪᱷᱤ ᱠᱟᱛᱷᱟ ᱵᱤᱱ ᱪᱮᱫᱟ ᱱᱚᱝᱠᱟ ᱞᱮᱠᱷᱟᱱ ᱫᱚ ᱟᱹᱰᱤ ᱱᱟᱯᱟᱭ
ᱟᱨ ᱩᱢᱮᱨ ᱛᱟᱦᱮᱱ ᱨᱮ ᱜᱮ ᱟᱨᱠᱤ ᱱᱤᱭᱟᱹ ᱫᱚ ᱦᱮᱸ ᱟᱨ ᱩᱢᱮᱨ ᱛᱟᱦᱮᱱ ᱨᱮᱜᱮ ᱚᱞ ᱯᱟᱲᱦᱟᱣ ᱫᱚ ᱜᱟᱱᱚᱜᱼᱟ ᱩᱢᱮᱨ ᱡᱩᱫᱤ ᱯᱟᱨᱚᱢᱚᱜᱼᱟ ᱦᱮᱸ ᱩᱢᱮᱨ ᱯᱟᱨᱚᱢ ᱞᱮᱱᱠᱷᱟᱡ ᱟᱫᱚ ᱚᱞ ᱯᱟᱲᱦᱟᱣ ᱠᱷᱚᱱ ᱫᱚ ᱟᱹᱰᱤ ᱜᱟᱱᱮᱢ ᱪᱷᱟᱰᱟᱜᱼᱟ ᱪᱷᱟᱰᱟᱜᱼᱟ ᱚᱞ ᱯᱟᱲᱦᱟᱣ ᱢᱚᱱᱮ ᱢᱚᱱᱮ ᱜᱮ ᱵᱟᱝ ᱦᱤᱡᱩᱜᱼᱟ ᱩᱭᱦᱟᱹᱨ
ᱦᱮᱸ ᱟᱫᱚ ᱛᱚᱠᱷᱚᱱ ᱵᱮᱱ ᱩᱭᱦᱟᱹᱨᱟ ᱪᱮᱫᱟᱜ ᱵᱟᱹᱞᱤᱧ ᱯᱟᱲᱦᱟᱣ ᱞᱮᱱᱟ ᱪᱮᱫ ᱠᱷᱟᱹᱛᱤᱨ ᱵᱟᱹᱞᱤᱧ ᱯᱟᱲᱦᱟᱣ ᱞᱮᱱᱟ ᱛᱚᱠᱷᱚᱱ ᱵᱤᱱ ᱩᱭᱦᱟᱹᱨᱟ ᱦᱮᱸ ᱪᱮ ᱟᱫᱚ ᱡᱟᱦᱟᱸᱭ ᱢᱩᱞᱞᱚ ᱠᱚᱠᱚ ᱵᱩᱡᱷᱟᱹᱣ ᱟᱠᱟᱜᱼᱟ ᱩᱱᱠᱩ ᱠᱚᱫᱚ ᱱᱟᱦᱟᱜ ᱠᱚ ᱯᱟᱨᱚᱢ ᱪᱟᱞᱟᱣᱛᱮ ᱩᱱᱠᱩ ᱫᱚ ᱢᱟᱨᱟᱝ ᱢᱟᱨᱟᱝ ᱦᱚᱲ ᱱᱟᱦᱟᱜ ᱠᱚ ᱵᱮᱱᱟᱣ ᱟᱠᱟᱱᱟ ᱟᱨ ᱡᱟᱦᱟᱸᱭ ᱢᱩᱞᱞᱚ ᱱᱚᱣᱟ ᱨᱮᱱᱟᱜ ᱵᱟᱠ..... ᱠᱚ ᱵᱩᱡᱷᱟᱹᱣ ᱟᱠᱟᱫ ᱜᱮᱭᱟᱱ ᱨᱮᱱᱟᱜ, ᱩᱱᱠᱩ ᱫᱚ ᱮᱸᱰᱮ ᱜᱮ ᱦᱮᱱᱟᱜ ᱠᱚᱣᱟ ᱩᱱᱠᱩ ᱫᱚ
ᱦᱮᱱᱟᱢᱟ, ᱟᱫᱚ ᱚᱱᱟᱜᱤᱧ ᱢᱮᱛᱟ ᱠᱚᱣᱟ ᱡᱮ ᱡᱟᱦᱟᱸᱭ ᱜᱤ ᱯᱮ ᱚᱞᱚᱜ ᱠᱟᱱ ᱛᱟᱵᱚᱱᱟ ᱱᱤᱛᱚᱜ ᱨᱮᱜᱮ ᱚᱞᱚᱜ ᱯᱮ ᱡᱟᱦᱟᱸ ᱩᱢᱮᱨ ᱛᱟᱦᱮᱸ ᱨᱮᱜᱮ
ᱩᱢᱮᱨ ᱡᱩᱫᱤ ᱯᱟᱨᱚᱢᱚᱜᱼᱟ ᱛᱚᱠᱷᱚᱱ ᱟᱞᱚᱯᱮ ᱢᱮᱱᱟ ᱡᱮ ᱫᱟᱫᱟ ᱱᱚᱝᱠᱟ ᱦᱩᱭᱱᱟ ᱟᱹᱰᱤ ᱩᱭᱦᱟᱹᱨ ᱜᱟᱱᱚᱜᱼᱟ
ᱦᱚᱭ ᱦᱚᱭ
ᱟᱫᱚ ᱱᱤᱭᱟᱹ ᱜᱮ ᱡᱟᱦᱟᱸ ᱱᱟᱜ ᱜᱮ ᱠᱟᱹᱢᱤ ᱨᱮ ᱞᱟᱜᱟᱣ ᱦᱩᱭᱩᱜ-ᱟ ᱚᱠᱛᱚ ᱛᱟᱦᱮᱸ ᱨᱮᱜᱮ ᱚᱠᱛᱚ ᱡᱩᱫᱤ ᱯᱟᱨᱚᱢᱚᱜ-ᱟ ᱟᱫᱚ ᱚᱱᱟ ᱚᱠᱛᱚ ᱫᱚ ᱵᱟᱝ ᱨᱩᱣᱟᱹᱲᱟ ᱛᱤᱥ ᱦᱚᱸ ᱾
ᱠᱟᱛᱷᱟ ᱨᱮᱠᱚ ᱢᱮᱱᱟ ᱚᱠᱛᱚ ᱫᱚ ᱥᱚᱱᱟ ᱞᱮᱠᱟᱱ ᱚᱠᱛᱚ ᱠᱟᱱᱟ ᱢᱤᱫ ᱢᱤᱱᱤᱴ ᱦᱚᱸ ᱡᱩᱫᱤ ᱵᱤᱱ ᱢᱤᱥᱟᱼᱼ ᱛᱚᱵᱮ ᱟᱹᱵᱤᱱ ᱥᱚᱱᱟ ᱞᱮᱠᱟᱱ ᱚᱠᱛᱚ ᱵᱤᱱ ᱰᱷᱤᱞᱟᱹᱣ ᱜᱤᱰᱤ ᱠᱟᱜ-ᱟ ᱟᱨ ᱵᱟᱝ ᱵᱤᱱ ᱱᱚᱥᱴᱚ ᱜᱤᱰᱤ ᱠᱟᱜ-ᱟ
ᱦᱮᱸ ᱦᱮᱸ ᱚᱱᱟ ᱜᱮ ᱠᱟᱛᱷᱟ ᱾
ᱚᱠᱛᱚ ᱫᱚ ᱟᱹᱰᱤ ᱜᱟᱱ ᱫᱟᱢᱟᱱ ᱡᱤᱱᱤᱥ ᱠᱟᱱᱟ ᱚᱠᱛᱚ ᱠᱷᱚᱱ ᱟᱨ ᱵᱟᱹᱱᱩᱜ-ᱟ ᱫᱟᱢ ᱡᱤᱱᱤᱥ ᱾
ᱦᱮᱸ ᱦᱮᱸ ᱵᱟᱹᱱᱩᱜ-ᱟ ᱟᱨ ᱚᱠᱛᱚ ᱫᱚ ᱚᱠᱚᱭ ᱦᱚᱸ ᱵᱟᱭ ᱛᱟᱺᱜᱤ ᱢᱮᱜᱮᱭᱟ ᱾ ᱩᱱᱤ ᱫᱚ ᱟᱭᱟᱜ ᱠᱟᱹᱢᱤ ᱜᱮ ᱵᱷᱮᱛᱨᱮᱭ ᱛᱟᱦᱮᱱᱟ
ᱦᱩᱸ ᱟᱡ ᱫᱚ ᱡᱟᱦᱟᱸᱮ ᱞᱮᱠᱟ ᱜᱷᱩᱲᱤ ᱟᱹᱪᱩᱨ ᱫᱚᱨᱠᱟᱨ ᱩᱱᱤ ᱫᱚ ᱚᱱᱠᱟ ᱜᱮ ᱟᱹᱪᱩᱨᱚᱜ-ᱟ ᱟᱹᱵᱤᱱ ᱦᱚᱸ ᱚᱱᱟ ᱥᱟᱶᱛᱮ ᱟᱹᱪᱩᱨ ᱦᱩᱭ ᱟᱹᱵᱤᱱᱟ ᱾
ᱟᱹᱪᱩᱨᱚᱜ ᱩᱱᱤ ᱞᱮᱠᱟ ᱜᱮ ᱟᱹᱪᱩᱨᱚᱜ ᱜᱟᱱᱚᱜ ᱜᱮ
ᱟᱹᱵᱤᱱ ᱛᱤᱱ ᱵᱷᱩᱨ ᱚᱸᱰᱮ ᱠᱷᱚᱱ ᱵᱟᱹᱵᱤᱱ ᱞᱟᱲᱟᱜ-ᱟ ᱛᱚᱵᱮ ᱫᱚ ᱟᱹᱵᱤᱱ ᱫᱚ ᱢᱟᱲᱟᱝ ᱥᱮᱫ ᱵᱟᱹᱵᱤᱱ ᱪᱟᱞᱟᱣ ᱮᱫᱟ ᱢᱟᱲᱟᱝ ᱥᱮᱱ ᱵᱟᱹᱵᱤᱱ ᱞᱟᱦᱟ ᱫᱟᱲᱮᱜ-ᱟ ᱾
ᱩᱱᱤ ᱥᱟᱶᱛᱮ ᱜᱮ ᱛᱟᱦᱮᱱ ᱞᱟᱹᱠᱛᱤ ᱠᱟᱱᱟ
ᱡᱮᱞᱮᱠᱟ ᱛᱮᱦᱮᱧ ᱟᱹᱞᱤᱧ ᱛᱮᱦᱮᱧ ᱱᱚᱣᱟ ᱡᱟᱭᱜᱟ ᱨᱮ ᱛᱮᱦᱮᱧ ᱡᱚᱯᱲᱟᱣ ᱟᱹᱵᱤᱱ ᱥᱟᱞᱟᱜ ᱦᱮᱱᱟᱜ ᱞᱤᱧᱟᱹ ᱾ ᱟᱹᱞᱤᱧ ᱦᱚᱸ ᱟᱹᱰᱤ ᱨᱟᱹᱥᱠᱟᱹ ᱞᱤᱧ ᱵᱩᱡᱷᱟᱹᱣᱮᱜ-ᱟ ᱟᱭᱢᱟ ᱟᱭᱢᱟ ᱠᱟᱛᱷᱟ ᱞᱤᱧ ᱪᱮᱫᱮᱜ-ᱟ ᱟᱹᱰᱤ ᱞᱮᱠᱟᱱ ᱠᱟᱛᱷᱟ ᱠᱟᱛᱷᱟ ᱞᱤᱧ ᱪᱮᱫᱮᱜ-ᱟ ᱟᱹᱰᱤ ᱞᱮᱠᱟᱱ ᱠᱟᱛᱷᱟ ᱵᱚᱱ ᱜᱚᱞᱯᱷᱚ ᱠᱟᱱᱟ ᱟᱨ ᱵᱚᱱ ᱜᱟᱯᱟᱞᱢᱟᱨᱟᱜ ᱠᱟᱱᱟ ᱟᱵᱚ ᱥᱟᱶᱛᱟ ᱥᱚᱢᱟᱡᱽ ᱤᱫᱤ ᱭᱟᱛᱮᱱ ᱟᱹᱰᱤ ᱨᱟᱹᱥᱠᱟᱹ ᱦᱚᱸ ᱟᱹᱭᱠᱟᱹᱜ ᱠᱟᱱᱟ ᱢᱤᱫ ᱫᱷᱟᱣ ᱢᱤᱫ ᱫᱷᱟᱣ ᱾
ᱦᱮᱸ ᱪᱮᱫᱟᱜ ᱵᱟᱝ ᱱᱤᱭᱟᱹ ᱛᱚ ᱥᱚᱢᱚᱭ ᱵᱚᱱ ᱜᱟᱞᱢᱟᱨᱟᱣ ᱛᱤᱱᱟᱹᱜ ᱢᱚᱸᱡᱽ ᱛᱮᱦᱚᱸ ᱡᱮ ᱟᱵᱚᱣᱟᱜ ᱥᱚᱢᱟᱡᱽ ᱫᱚ ᱪᱮᱫ ᱞᱮᱠᱟᱛᱮ ᱞᱟᱦᱟ ᱭᱟᱵᱚᱱ ᱚᱱᱟ ᱜᱮᱛᱚ ᱢᱮᱱ ᱠᱟᱛᱷᱟ ᱫᱚ ᱠᱟᱱᱟ ᱾ ᱟᱵᱚ ᱨᱮᱱ ᱥᱚᱢᱟᱡᱽ ᱨᱮᱱ ᱦᱚᱲ ᱪᱮᱫᱠᱟ ᱛᱮᱠᱚ ᱛᱟᱦᱮᱱᱟ ᱢᱚᱸᱡᱽ ᱚᱱᱟᱜ ᱪᱮᱠᱟ ᱛᱮᱵᱚᱱ ᱤᱫᱤ ᱠᱚᱣᱟ ᱛᱟᱭᱚᱢ ᱨᱮᱱ ᱦᱚᱲ ᱾ ᱛᱟᱭᱚᱢ ᱟᱠᱟᱱ ᱠᱚ ᱩᱱᱠᱩ ᱵᱚᱱ ᱞᱟᱦᱟ ᱠᱚᱣᱟ ᱟᱵᱚ ᱥᱟᱶᱛᱮ ᱵᱚᱱ ᱟᱹᱭᱩᱨ ᱟᱹᱜᱩ ᱠᱚᱣᱟ ᱤᱱᱟᱹ ᱜᱮᱛᱚ ᱢᱮᱱ ᱫᱚ
ᱚᱱᱮ ᱜᱚᱝᱠᱮ ᱢᱤᱫᱴᱤᱡ ᱜᱮ ᱯᱚᱛᱚᱵ ᱨᱮ ᱚᱞ ᱟᱠᱟᱱᱟ, ᱟᱵᱚ ᱱᱟᱞᱦᱟ ᱛᱩᱢᱟᱹᱞ ᱡᱟᱦᱟᱸᱭ ᱯᱚᱧᱪᱟᱱᱚᱱ ᱢᱟᱨᱰᱤ ᱜᱚᱢᱠᱮ ᱛᱟᱹᱠᱤᱱᱟᱜ ᱯᱚᱛᱚᱵ ᱨᱮ ᱚᱞ ᱟᱠᱟᱱᱟ ᱡᱮ ᱟᱵᱚ ᱫᱚ ᱦᱚᱲ ᱢᱟᱱᱮ ᱫᱤᱠᱩ ᱚᱲᱟᱜ ᱨᱮ ᱠᱟᱹᱢᱤ ᱭᱟᱛᱮᱫ ᱫᱟᱲᱮ ᱵᱚᱱ ᱟᱹᱠᱷᱨᱤᱧᱟ ᱟᱨ ᱫᱤᱠᱩ ᱵᱚᱱ ᱠᱤᱥᱟᱹᱬ ᱦᱚᱪᱚᱭᱮᱫ ᱠᱚᱣᱟ ᱟᱵᱚ ᱜᱮ ᱡᱩᱫᱤ ᱟᱵᱚ ᱚᱲᱟᱜ ᱨᱮ ᱠᱟᱹᱢᱤ ᱭᱟᱛᱮ ᱟᱵᱚ ᱜᱮ ᱡᱩᱫᱤ ᱵᱚᱱ ᱦᱮᱸ ᱢᱟᱲᱟᱝ ᱥᱮᱱ ᱱᱤᱦᱟᱹᱛᱤᱢ ᱪᱟᱞᱟᱜ-ᱟ ᱪᱮ ᱵᱟᱝᱟ ᱟᱵᱚ ᱚᱲᱟᱜ ᱨᱮ ᱱᱤᱡᱮ ᱚᱲᱟᱜ ᱨᱮ ᱡᱩᱫᱤ ᱵᱤᱱ ᱠᱟᱹᱢᱤᱭᱟ ᱟᱹᱵᱤ ᱱᱤᱦᱟᱹᱛᱤ ᱢᱟᱲᱟᱝ ᱥᱮᱫ ᱵᱤᱱ ᱪᱟᱞᱟᱜ-ᱟ ᱟᱨ ᱱᱤᱡᱮ ᱜᱮ ᱵᱤᱱ ᱠᱤᱥᱟᱹᱬᱚᱜ-ᱟ ᱟᱵᱚ ᱫᱚ ᱦᱚᱲ ᱵᱚᱱ ᱠᱤᱥᱟᱹᱬᱮᱫ ᱠᱚᱣᱟ ᱾
ᱦᱮᱸ ᱱᱤᱭᱟᱹ ᱫᱚ ᱱᱤᱭᱟᱹ ᱫᱚ ᱠᱟᱱᱟ ᱾ ᱱᱤᱭᱟᱹ ᱫᱚ ᱥᱟᱹᱨᱤ ᱠᱟᱛᱷᱟ ᱠᱟᱱ ᱜᱮᱭᱟ
ᱡᱩᱫᱤ ᱟᱢᱜᱮ ᱡᱩᱫᱤ ᱟᱢᱟᱜ ᱚᱲᱟᱜ ᱨᱮ ᱡᱩᱫᱤ ᱵᱟᱢ ᱪᱷᱩᱴᱟᱹᱜ-ᱟ ᱚᱠᱚᱭᱮ ᱪᱷᱩᱴᱟᱹᱜ-ᱟ ᱪᱮᱠᱟ ᱛᱮᱢ ᱞᱟᱦᱟᱜ-ᱟ? ᱮᱴᱟᱜ ᱦᱚᱲ ᱫᱚ ᱵᱟᱭ ᱪᱷᱩᱴᱟᱹᱜ-ᱟ ᱱᱤᱡᱮᱛᱮ ᱚᱠᱚᱭ ᱦᱚᱸ ᱵᱟᱭ ᱞᱟᱦᱟ ᱢᱮᱭᱟ ᱱᱤᱡᱮ ᱛᱮ ᱜᱮ ᱟᱢ ᱞᱟᱦᱟ ᱛᱮᱜᱮ ᱦᱩᱭ ᱟᱢᱟ ᱾
ᱦᱮᱸ ᱾
ᱟᱨ ᱡᱩᱫᱤ ᱟᱢ ᱞᱟᱦᱟ ᱛᱮᱜᱮ ᱵᱟᱢ ᱪᱮᱥᱴᱟᱭᱟ ᱛᱚᱵᱮ ᱚᱠᱚᱭ ᱞᱟᱦᱟ ᱢᱮᱭᱟ
ᱚᱠᱚᱭ ᱦᱚᱸ ᱵᱟᱭ ᱞᱟᱦᱟ ᱢᱮᱭᱟ
ᱦᱮᱸ ᱟᱢ ᱫᱚ ᱟᱸᱰᱮ ᱜᱮᱢ ᱛᱟᱦᱮᱱᱟ, ᱦᱮᱸ ᱛᱮᱦᱮᱧ ᱦᱚᱭ ᱛᱮᱦᱮᱧ ᱡᱩᱫᱤ ᱟᱵᱚ ᱛᱮᱦᱮᱧ ᱡᱚᱯᱲᱟᱣ ᱨᱮ ᱦᱮᱱᱟᱜ ᱵᱚᱱᱟ ᱛᱮᱦᱮᱧ ᱟᱵᱚ ᱵᱚᱱ ᱞᱟᱦᱟ